ᱦᱮᱸ ᱦᱮᱞᱳ ᱟᱸᱡᱚᱢᱚᱜ ᱠᱟᱱᱟ ᱟᱞᱤᱧᱟᱜ ᱨᱚᱲ, ᱦᱮᱸ ᱦᱮᱞᱳ?
ᱦᱮᱸ ᱡᱚᱦᱟᱨ ᱜᱮ,
ᱦᱮᱸ ᱡᱚᱦᱟᱨ ᱜᱮ, ᱨᱚᱲ ᱟᱸᱡᱚᱢᱚᱜ ᱠᱟᱱ ᱛᱟᱞᱤᱧᱟ ᱴᱷᱤᱠᱼᱴᱷᱟᱠ?
ᱦᱮᱸ ᱟᱸᱡᱚᱢ ᱧᱟᱢ ᱫᱟᱞᱤᱧ ᱟᱵᱮᱱ ᱵᱮᱱ ᱟᱸᱡᱚᱢ ᱧᱟᱢ ᱮᱫᱟ?
ᱦᱮᱸ ᱟᱸᱡᱚᱢ ᱮ ᱫᱟᱞᱤᱧ।
ᱫᱤᱫᱤ ᱪᱮᱫ ᱠᱚ ᱫᱚᱭ ᱪᱮᱠᱟ ᱵᱟᱲᱟᱭᱮᱫᱟ,
ᱚᱲᱟᱜ ᱠᱚᱨᱮ ᱜᱮ ᱮᱠᱷᱚᱱᱚ ᱢᱮᱱᱟᱜ ᱞᱮᱭᱟ ᱦᱩᱲᱩ ᱠᱚ ᱨᱚᱦᱚᱭ ᱦᱩᱭᱩᱜ ᱞᱟᱹᱜᱤᱫ,
ᱚ ᱫᱚᱢᱮ ᱫᱟᱜ ᱮ ᱡᱟᱹᱲᱤᱭᱮᱫᱼᱟ ᱥᱮ ᱪᱮᱫ ᱟᱯᱳ ᱚᱱᱛᱮ ᱫᱚ,
ᱦᱚ ᱫᱚᱢᱮ ᱫᱟᱜ ᱮ ᱡᱟᱹᱨᱤᱭᱮᱫ ᱟᱞᱮ ᱥᱮᱫ ᱫᱚ ᱦᱩᱲᱩ ᱨᱚᱦᱚᱭ ᱜᱟᱱ ᱠᱟᱱ ᱛᱟᱞᱮᱭᱟ।
ᱚᱸ ᱟᱪᱪᱷᱟ
ᱟᱯᱮ ᱥᱮᱱ ᱫᱚ,
ᱟᱞᱮᱥᱮᱫ ᱢᱟ ᱫᱟᱜ ᱢᱟ ᱡᱟᱹᱲᱤᱭᱮᱫᱟ ᱱᱚᱝᱠᱟ ᱞᱮᱠᱷᱟ ᱥᱩᱢᱩᱱ ᱢᱟ ᱦᱟᱱᱮ ᱯᱩᱱ ᱢᱚᱬᱮ ᱢᱟᱦᱟ, ᱠᱚᱨᱮ ᱫᱟᱜ ᱮ ᱡᱟᱹᱲᱤᱭᱟᱫᱟ ᱠᱤᱱᱛᱩ ᱠᱟᱹᱢᱤᱨᱮ ᱞᱟᱜᱟᱜ ᱞᱮᱠᱟ ᱢᱟ ᱵᱟᱭ ᱡᱟᱹᱲᱤᱭᱟᱫᱟ᱾ ᱚᱱᱮ ᱱᱟᱥᱮ ᱫᱷᱷᱟᱨᱟ ᱜᱮ ᱱᱟ ᱱᱟᱥᱮ ᱱᱟᱥᱮ ᱜᱮ ᱫᱟᱜ ᱮ ᱡᱟᱹᱲᱤᱭᱮᱫᱫᱟ ᱛᱮᱦᱤᱧ ᱜᱮ ᱡᱮᱢᱚᱱ ᱦᱟᱱᱮ ᱥᱮᱛᱟᱜ ᱠᱷᱚᱱ ᱫᱟᱜ ᱡᱟᱲᱤᱭᱟᱜ ᱜᱮᱭᱟᱤᱛ ᱫᱷᱟᱹᱵᱤᱡ ᱫᱟᱜ ᱡᱟᱹᱲᱤᱭᱟᱜ ᱜᱮᱭᱟ, ᱱᱟᱥᱮ ᱱᱟᱥᱮ ᱠᱤᱱᱛᱩ ᱠᱟᱹᱢᱤ ᱨᱮᱫᱚ ᱵᱟᱝ ᱞᱟᱜᱟᱜᱼᱟ ᱱᱚᱣᱟ ᱫᱟᱜ ᱫᱚ,
ᱟᱪᱪᱷᱟ ᱟᱞᱮ ᱥᱮᱱ ᱫᱚ ᱫᱟᱜ ᱡᱟᱹᱲᱤ ᱠᱮᱫ ᱜᱮᱭᱟᱭ ᱟᱫᱚ ᱚᱱᱟ ᱠᱷᱟᱹᱛᱤᱨ ᱟᱞᱮ ᱫᱚ, ᱦᱩᱲᱩ ᱠᱚᱞᱮ ᱨᱚᱦᱚᱭ ᱞᱟᱹᱜᱤᱫᱚᱜ ᱠᱟᱱᱟ,
ᱚ ᱮᱛᱚᱦᱚᱵ ᱠᱮᱫᱟ ᱯᱮ ᱯᱟᱞᱮ
ᱦᱚᱸ ᱮᱛᱚᱦᱚᱵ ᱜᱮ ᱢᱤᱫ ᱵᱟᱨ ᱫᱚ ᱮᱛᱚᱦᱚᱵ ᱦᱩᱭ ᱟᱠᱟᱱᱟ ᱩᱱᱟᱹᱜ ᱥᱟᱹᱨᱫᱤ ᱫᱚ ᱟᱹᱣᱨᱤ ᱡᱟᱦᱟᱸ ᱠᱚᱨᱮ ᱫᱟᱜ, ᱚᱱᱮ ᱚᱱᱟ ᱠᱚᱨᱮ ᱜᱮᱞᱮ ᱨᱚᱦᱚᱭ ᱮᱫᱟ,
ᱚ ᱟᱪᱪᱷᱟ, ᱟᱫᱚ ᱱᱚᱝᱠᱟ ᱟᱯᱮ ᱚᱱᱛᱮ ᱫᱚ ᱥᱮᱨᱢᱟ ᱡᱟᱹᱲᱤ ᱟᱥᱛᱮᱜ ᱯᱟᱞᱮ ᱯᱮ ᱨᱚᱦᱚᱭᱟ ᱥᱮ ᱱᱚᱝᱠᱟ ᱤᱭᱟᱹ ᱠᱚ ᱥᱟᱵᱢᱟᱨᱥᱟᱞ ᱠᱚ ᱢᱤᱱᱤ, ᱠᱚᱨᱮᱱᱟᱜ ᱵᱮᱵᱚᱥᱛᱷᱟ ᱠᱚ ᱢᱮᱱᱟᱜᱼᱟᱱ ᱯᱟᱞᱮ᱾
ᱩᱸᱦᱩ ᱩᱦᱩᱸ ᱟᱞᱮ ᱫᱚ ᱥᱮᱨᱢᱟ ᱡᱟᱹᱲᱤ ᱫᱟᱜ ᱛᱮᱜᱮᱞᱮ ᱨᱚᱦᱚᱭᱟ᱾
ᱚ ᱟᱫᱚ ᱚᱱᱠᱟ ᱯᱩᱠᱷᱨᱤ ᱠᱚ ᱱᱟᱹᱭ ᱱᱟᱞᱟ ᱠᱚ ᱵᱟᱹᱱᱩᱜ ᱜᱮᱭᱟ᱾
ᱱᱟᱹᱭ ᱫᱚ ᱢᱮᱱᱟᱜ ᱜᱮᱭᱟ ᱠᱮᱱᱮᱞ ᱦᱚᱸ ᱢᱮᱱᱟᱜᱼᱟ ᱟᱫᱚ ᱠᱮᱱᱮᱞ ᱨᱮᱫᱚ ᱫᱟᱜ ᱵᱟᱠᱚ ᱟᱲᱟᱜ ᱟᱠᱟᱫᱟ ᱟᱨ ᱱᱟᱹᱭ ᱫᱚ ᱟᱹᱰᱤ ᱥᱟᱺᱜᱤᱧ ᱧᱚᱜ ᱜᱮᱭᱟ ᱛᱟᱦᱚᱞᱮ ᱵᱟᱝ ᱦᱩᱭᱩᱜᱼᱟ ᱟᱫᱚ ᱥᱮᱨᱢᱟᱼᱼ ᱫᱟᱜ ᱛᱮᱜᱮᱞᱮ ᱨᱚᱦᱚᱭᱟ ᱟᱫᱚ ᱫᱟᱜ ᱟᱠᱟᱱ ᱠᱷᱟᱡ ᱟᱫᱚ ᱚᱱᱟ ᱫᱚᱞᱮ ᱨᱚᱦᱚᱭᱟ ᱵᱟᱠᱷᱟᱱ ᱡᱩᱫᱤ ᱵᱟᱝ ᱮ ᱫᱟᱜ ᱟᱨᱚᱼᱼ ᱨᱚᱦᱚᱭ ᱵᱟᱝ ᱜᱟᱱᱚᱜ ᱛᱟᱞᱮᱭᱟ ᱟᱞᱮ ᱫᱚᱼᱼ
ᱦᱮᱸ ᱦᱮᱸ ᱟᱫᱚ ᱥᱮᱨᱢᱟ ᱡᱟᱹᱲᱤ ᱛᱮ ᱫᱟᱜ ᱛᱚᱸᱵᱟ ᱢᱟ ᱰᱷᱮᱨ ᱫᱤᱱ ᱜᱮ ᱛᱟᱦᱮᱱᱟ᱾ ᱢᱮᱱᱟᱜ ᱟᱨ ᱱᱚᱝᱠᱟ ᱡᱩᱫᱤ ᱱᱟᱥᱮ ᱱᱟᱥᱮ ᱫᱟᱜ ᱤᱫᱤᱭ ᱟᱵᱚᱱᱟᱭ ᱛᱟᱦᱚᱞᱮ ᱢᱟ ᱩᱱᱟᱹᱜ ᱛᱟᱲᱟ ᱛᱟᱲᱤ ᱵᱟᱝ ᱟᱸᱡᱮᱫᱚᱜ ᱜᱮᱭᱟ ᱛᱟᱦᱮᱱ ᱜᱮᱭᱟ ᱱᱟᱦᱟᱜ ᱠᱷᱮᱛ ᱠᱚᱨᱮ ᱦᱚᱸᱼᱼ
ᱦᱳᱭ ᱦᱳᱭ ᱦᱳᱭ
ᱛᱟᱞᱦᱮ ᱟᱯᱮ ᱚᱱᱛᱮ ᱫᱚ ᱠᱷᱮᱛ ᱠᱚᱨᱮ ᱠᱟᱴᱠᱚᱢ ᱠᱚ ᱦᱟᱹᱠᱩ ᱠᱚᱠᱚ ᱧᱟᱢᱚᱜ ᱜᱮᱭᱟ ᱥᱮ ᱵᱟᱝ ᱛᱟᱦᱞᱮ
ᱦᱚᱸ ᱧᱟᱢᱚᱜ ᱜᱮᱭᱟ ᱠᱚ ᱟᱞᱮ ᱥᱮᱱ ᱫᱚ ᱫᱚ ᱡᱷᱚᱛᱚ ᱜᱮ ᱦᱟᱹᱠᱩ ᱠᱟᱴᱠᱚᱢ ᱨᱚᱠᱚᱡ ᱜᱚᱸᱜᱷᱟ ᱡᱚᱛᱚᱱᱟᱜ ᱜᱮᱼᱼ
ᱚᱻ
ᱟᱯᱮ ᱥᱮᱱ ᱫᱚ?
ᱟᱞᱮ ᱥᱮᱫ ᱫᱚ ᱢᱟᱱᱮ ᱚᱱᱠᱟ ᱞᱮᱠᱟ ᱤᱭᱟᱹ ᱠᱟᱴᱠᱚᱢ ᱠᱚᱢᱟ ᱵᱟᱝ ᱠᱚ ᱧᱟᱢᱚᱜ ᱜᱮ ᱵᱟᱝ ᱫᱚᱼᱼ ᱩᱱᱠᱩ ᱡᱟᱦᱟᱸᱭ ᱠᱷᱮᱛ ᱠᱚᱨᱮ ᱠᱚ ᱟᱬᱜᱚᱱ ᱜᱮᱭᱟ ᱵᱚᱲᱚ ᱵᱚᱲᱚ ᱪᱮᱬᱮ ᱡᱟᱦᱟᱸᱭ ᱠᱚᱜ ᱠᱚᱵᱚᱱ ᱢᱮᱛᱟ ᱠᱚ ᱠᱟᱱ
ᱦᱩᱸ ᱦᱩᱸ
ᱯᱟᱞᱮ ᱠᱚ ᱡᱚᱢ ᱠᱚᱪᱚᱝ ᱠᱮ ᱡᱟᱱᱮ ᱚᱱᱠᱟ ᱵᱟᱠᱚ ᱫᱤᱥᱟᱹᱜᱼᱟ ᱠᱟᱴᱠᱚᱢ ᱠᱚ
ᱦᱳᱭ ᱟᱫᱚ ᱟᱞᱮ ᱥᱮᱫ ᱦᱚᱸ ᱠᱚᱸᱜ ᱠᱚᱫᱚ ᱢᱮᱱᱟᱜ ᱠᱚᱣᱟ ᱠᱚᱸᱜ ᱠᱚ ᱮᱴᱟᱜ ᱪᱮᱬᱮ ᱠᱚᱠᱚ ᱟᱬᱜᱚᱱᱟ ᱢᱟᱨᱟᱝ ᱢᱟᱨᱟᱝ ᱠᱚ ᱢᱮᱱ ᱠᱷᱟᱱ ᱧᱟᱢᱚᱜ ᱜᱮᱭᱟ ᱠᱚ ᱜᱚᱴᱟ ᱢᱟᱴ ᱜᱮ ᱨᱚᱠᱚᱡ ᱜᱚᱸᱜᱷᱟ ᱠᱟᱴᱠᱚᱢ ᱦᱟᱹᱠᱩ ᱡᱷᱚᱛᱚ ᱜᱮ ᱠᱚ ᱧᱟᱢᱚᱜ ᱜᱮᱭᱟ ᱠᱚ᱾
ᱦᱮᱸ ᱦᱮᱸ ᱟᱫᱚᱼᱼ ᱟᱞᱮ ᱱᱚᱛᱮ ᱢᱟ ᱚᱱᱠᱟ ᱠᱟᱴᱠᱚᱢ ᱠᱚᱢᱟ ᱵᱟᱝ ᱠᱚ ᱫᱤᱥᱟᱹᱜ ᱜᱮ ᱟᱨ ᱚᱱᱠᱟ ᱨᱚᱠᱚᱡ ᱠᱚ ᱦᱚᱸ ᱜᱚᱸᱜᱷᱟ ᱠᱚᱦᱚᱸ ᱞᱮ ᱧᱮᱞᱼᱼ ᱠᱚᱭ ᱡᱚᱠᱷᱚᱱ ᱨᱚᱦᱚᱭ ᱤᱭᱟᱹ ᱥᱚᱢᱚᱭ ᱢᱤᱫ ᱵᱟᱨ ᱜᱮᱠᱚ ᱫᱤᱥᱟᱹᱜ ᱵᱮᱥᱤᱨ ᱵᱷᱟᱜᱽ ᱜᱮ ᱦᱟᱱᱮ ᱡᱚᱢ ᱠᱷᱚᱠᱮ ᱠᱟᱛᱮᱜ ᱠᱚ ᱫᱚᱦᱚ ᱢᱟᱱᱮ ᱧᱟᱢᱚᱜ ᱟᱠᱚ ᱚᱱᱠᱟᱱ ᱡᱟᱦᱟᱸᱭ ᱠᱚ ᱡᱚᱢ ᱠᱷᱚᱠᱮ ᱠᱟᱠᱚᱣᱟ᱾
ᱦᱮᱸ ᱦᱮᱸ ᱦᱮᱸ ᱴᱷᱤᱠ ᱴᱷᱤᱠ
ᱚᱱᱠᱟᱱ ᱠᱚᱜᱮ ᱵᱮᱥᱤ ᱠᱚ ᱧᱟᱢᱚᱜ ᱜᱮᱭᱟ ᱟᱨ ᱱᱚᱝᱠᱟ ᱦᱟᱹᱠᱩ ᱵᱚᱞ ᱛᱮ ᱫᱚ ᱚᱱᱮ ᱵᱟᱹᱭᱦᱟᱹᱲ ᱢᱮᱱᱟᱜ ᱟ ᱵᱟᱹᱭᱦᱟᱹᱲ ᱠᱷᱮᱛ ᱠᱚᱨᱮ ᱜᱮ ᱢᱤᱫ ᱵᱟᱨ ᱠᱷᱮᱛ ᱠᱚᱨᱮ ᱠᱚ ᱧᱟᱢᱚᱜ ᱜᱮ ᱵᱟᱝ ᱠᱷᱟᱱ ᱫᱚᱢᱮ ᱜᱟᱱ ᱫᱚ ᱵᱟᱹᱱᱩᱜ ᱠᱚᱣᱟ ᱱᱟᱥᱮ ᱱᱟᱥᱮ ᱫᱷᱟᱨᱟ ᱜᱮ ᱠᱷᱮᱛᱼᱼ ᱠᱚᱨᱮᱜ ᱫᱚ
ᱚ ᱦᱳᱭ ᱦᱳᱭ ᱦᱳᱭ ᱴᱷᱤᱠ ᱟᱞᱮ ᱟᱞᱮ ᱫᱚ ᱜᱚᱴᱟ ᱢᱟᱴᱷ ᱜᱮᱠᱚ ᱧᱟᱢᱚᱜ ᱜᱮᱭᱟ ᱟᱞᱮ ᱫᱚ ᱯᱩᱠᱷᱨᱤ ᱠᱚ ᱢᱮᱱᱟᱜᱼᱟ ᱥᱮ ᱟᱫᱚ ᱫᱟᱜ ᱫᱟᱜ ᱡᱩᱫᱤ ᱵᱚᱞᱚᱱᱟ ᱟᱫᱚ ᱼᱼ ᱛᱟᱦᱚᱞᱮ ᱩᱰᱩᱠᱚᱜ ᱟᱠᱚ ᱦᱟᱹᱠᱩ ᱦᱟᱹᱠᱩ ᱫᱚ ᱜᱚᱴᱟ ᱢᱟᱴ ᱜᱮ ᱟᱨ ᱱᱟᱹᱭ ᱠᱚ ᱢᱮᱱᱟᱜ ᱛᱟᱞᱮᱭᱟ ᱛᱚ ᱟᱫᱚ ᱛᱟᱦᱚᱞᱮ ᱜᱚᱴᱟ ᱢᱟᱴ ᱜᱮ ᱦᱟᱹᱠᱩ ᱫᱚᱠᱚ ᱧᱟᱢᱚᱜ ᱜᱮᱭᱟ ᱠᱚ
ᱦᱩᱸ ᱚᱱᱠᱟ ᱯᱩᱠᱷᱨᱤ ᱠᱚ ᱛᱟᱦᱮᱱ ᱠᱷᱟᱱ ᱯᱩᱠᱷᱨᱤ ᱨᱮᱱᱟᱜ ᱫᱟᱜ ᱠᱚ ᱩᱰᱩᱜ ᱞᱮᱱ ᱠᱷᱟᱱ ᱢᱟ ᱢᱤᱫᱵᱟᱨ ᱦᱟᱠᱩ ᱩᱸᱰᱩᱜ ᱩᱸᱰᱩᱜ ᱛᱮ ᱟᱹᱰᱤ ᱜᱟᱱᱼᱼ ᱢᱟᱱᱮ ᱤᱭᱟᱹ ᱟᱠᱚ ᱧᱟᱢᱚᱜ ᱜᱮᱭᱟ ᱠᱚ ᱠᱷᱮᱛ ᱠᱚᱨᱮᱜ ᱦᱚᱸ
ᱦᱩᱸ ᱦᱩᱸ ᱦᱩᱸ
ᱟᱫᱚ ᱟᱞᱮ ᱱᱚᱛᱮ ᱢᱟ ᱯᱩᱠᱷᱨᱤ ᱠᱚᱫᱚ ᱚᱱᱠᱟ ᱵᱟᱹᱱᱩᱜ ᱜᱮ ᱥᱩᱫᱩ ᱚᱱᱮ ᱠᱮᱱᱮᱞ ᱜᱮ ᱢᱮᱱᱟᱜ ᱜᱮ ᱠᱮᱱᱮᱞ ᱫᱟᱜ ᱠᱚᱛᱮ ᱜᱮ ᱪᱟᱥ ᱦᱩᱭᱩᱜ ᱫᱤᱱ ᱜᱮ ᱟᱨ ᱥᱮᱨᱢᱟ ᱡᱟᱹᱲᱤ ᱛᱮ ᱦᱩᱭᱩᱜ ᱠᱟᱱᱟ ᱥᱮ ᱥᱮᱨᱢᱟ ᱡᱟᱹᱲᱤᱼᱼ ᱡᱟᱹᱥᱛᱤ ᱡᱟᱹᱲᱤ ᱞᱮᱠᱷᱟᱱ ᱜᱮ ᱦᱩᱭᱩᱜᱼᱟ ᱫᱚᱢᱮ ᱫᱟᱜ ᱢᱟ ᱵᱟᱝ ᱞᱟᱜᱟᱜ ᱜᱮᱭᱟ ᱟᱞᱮ ᱱᱚᱣᱟ ᱤᱭᱟᱹ ᱵᱟᱹᱭᱦᱟᱹᱲ ᱠᱚᱨᱮ ᱫᱚ
ᱦᱳᱭ ᱦᱳᱭ ᱦᱳᱭ
ᱟᱫᱚ ᱦᱟᱹᱠᱩ ᱠᱚ ᱦᱚᱸ ᱚᱱᱠᱟ ᱞᱮᱠᱟ ᱠᱚ ᱵᱟᱹᱱᱩᱜ ᱠᱚ ᱱᱟᱥᱮ ᱫᱷᱟᱨᱟ ᱠᱚᱜᱮ ᱠᱚ ᱧᱟᱢ ᱵᱟᱲᱟᱜᱼᱟ ᱟᱨᱠᱤᱼᱼ
ᱦᱳᱭᱼᱼ ᱛᱟᱦᱚᱞᱮ ᱟᱯᱮ ᱟᱯᱮᱭᱟᱜ ᱢᱟᱴᱷ ᱨᱮᱫᱚ ᱚᱱᱮ ᱤᱭᱟᱹ ᱪᱟᱛᱚᱢ ᱟᱲᱟᱜ ᱫᱚ ᱧᱟᱢᱚᱜ ᱜᱮᱭᱟ ᱥᱮ ᱵᱟᱝ ᱜᱮ?
ᱦᱮᱸ ᱚᱱᱮ ᱢᱤᱫ ᱥᱮᱱᱟᱜ ᱚᱱᱮ ᱢᱟᱴᱷ ᱧᱟᱢᱚᱜ ᱡᱟᱦᱟᱸ ᱠᱚ ᱥᱮᱜ ᱚᱱᱮ ᱤᱭᱟᱹ ᱠᱟᱴᱠᱚᱢ ᱡᱮᱢᱚᱱ ᱢᱮᱱᱠᱮᱫᱟ ᱫᱟᱹᱭ ᱚᱱᱟ ᱠᱟᱴᱠᱚᱢ ᱦᱚᱸ ᱡᱮᱢᱚᱱ ᱵᱟᱠᱚ ᱧᱟᱢᱚᱜ ᱜᱮᱭᱟ ᱚᱱᱠᱟ ᱞᱮᱠᱟ ᱪᱟᱛᱚᱢ ᱟᱲᱟᱜ ᱦᱚᱸ ᱱᱟᱥᱮ ᱱᱟᱥᱮᱭᱟ
ᱳ ᱟᱞᱮᱥᱮᱱ ᱫᱚ ᱪᱟᱛᱚᱢ ᱟᱲᱟᱜ ᱦᱚᱸ ᱢᱟᱱᱮ ᱜᱚᱴᱟ ᱠᱷᱮᱛ ᱫᱚ ᱵᱟᱝ ᱨᱮᱦᱚᱸ ᱠᱤᱪᱷᱩ ᱠᱤᱪᱷᱩ ᱠᱷᱮᱛ ᱢᱮᱱᱟᱜᱼᱟ, ᱚᱱᱟ ᱨᱮᱫᱚ ᱫᱚᱢᱮ ᱯᱩᱨᱟᱹ ᱟᱲᱟᱜ ᱯᱮᱨᱮᱡ ᱠᱚᱜ-ᱟ ᱫᱚᱢᱮ ᱜᱮ ᱢᱟᱱᱮ ᱫᱚᱢᱮ ᱜᱮ ᱟᱲᱟᱜᱚᱜᱼᱟ ᱚᱱᱟ ᱠᱚᱨᱮᱱ ᱫᱚ
ᱦᱩ ᱟᱫᱚ ᱱᱚᱛᱮ ᱦᱚᱸ ᱪᱟᱛᱚᱢ ᱚᱲᱟᱜ ᱫᱚ ᱚᱱᱮ ᱢᱤᱫᱵᱟᱨ ᱟᱰᱤ ᱥᱟᱹᱜᱤᱧ ᱠᱷᱮᱛ ᱠᱷᱚᱱ ᱤᱭᱟᱹ ᱭᱩ ᱥᱤᱫ ᱟᱹᱜᱩ ᱵᱟᱲᱟ ᱟᱠᱟᱜ ᱜᱮᱭᱟ ᱢᱮᱱ ᱛᱟᱦᱮᱱᱟᱭ ᱟᱹᱰᱤ ᱥᱟᱺᱜᱤᱧ ᱥᱩᱨ ᱥᱩᱯᱩᱨ ᱠᱚᱨᱮ ᱢᱟ ᱵᱟᱝ ᱧᱟᱢᱚᱜ ᱜᱮ ᱟᱨ ᱢᱮᱱᱟᱠᱚ ᱢᱚᱸᱡᱽ ᱫᱷᱟᱨᱟ ᱜᱮ ᱥᱮᱵᱮᱞᱟ ᱟᱨᱠᱤ
ᱦᱳᱭ ᱦᱳᱭ ᱦᱳᱭ ᱟᱹᱰᱤ ᱢᱚᱸᱡᱽ ᱥᱤᱵᱤᱞ ᱜᱮᱭᱟ ᱟᱞᱮ ᱴᱷᱮᱱ ᱫᱚ ᱢᱮᱱᱟᱜ ᱟᱛᱚ ᱚᱱᱟ ᱫᱚ ᱯᱩᱨᱟᱹ ᱡᱚᱢ ᱵᱟᱲᱟ ᱠᱟᱜ ᱜᱮᱭᱟᱞᱮ ᱥᱤᱵᱤᱞ ᱜᱮᱭᱟ ᱥᱤᱵᱤᱞ ᱫᱚ ᱥᱤᱵᱤᱞᱟ ᱢᱮᱱᱠᱷᱟᱱ ᱡᱷᱚᱛᱚ ᱦᱚᱲᱟᱜ ᱡᱚᱢ ᱫᱚ ᱵᱟᱝ ᱜᱟᱱᱚᱜ ᱛᱟᱠᱚᱣᱟ ᱚᱱᱟ ᱫᱚ ᱢᱟᱱᱮ ᱡᱟᱦᱟᱸᱭ ᱠᱚᱣᱟᱜ ᱡᱟᱦᱟᱸᱱᱟᱜ ᱨᱳᱜᱽ ᱠᱚ ᱢᱮᱱᱟᱜ ᱛᱟᱠᱚ ᱢᱟᱨᱮᱱᱟᱜ ᱩᱱᱠᱩ ᱠᱚᱫᱚ ᱵᱟᱝᱠᱚ ᱡᱚᱢ ᱜᱮᱭᱟ ᱵᱟᱠᱷᱟᱡ ᱚᱱᱟ ᱫᱚ ᱢᱟᱱᱮ ᱚᱱᱟ ᱨᱳᱜ ᱫᱚ ᱟᱨ ᱨᱚ ᱨᱩᱣᱟᱹᱲᱟ ᱚᱱᱟ ᱠᱷᱟᱛᱤᱨ ᱚᱱᱟ ᱫᱚ ᱵᱟᱛᱚᱞ ᱜᱮᱭᱟ ᱦᱮᱸ ᱡᱷᱚᱛᱚ ᱦᱚᱲᱟᱜ ᱡᱚᱢ ᱠᱚᱫᱚ ᱵᱟᱝ ᱜᱟᱱᱚᱜ ᱛᱟᱠᱚᱣᱟ ᱡᱟᱦᱟᱸᱭ ᱵᱷᱟᱜᱤ ᱦᱚᱲ ᱠᱩ ᱠᱚᱫᱚ ᱠᱚ ᱡᱚᱢ ᱜᱮᱭᱟ ᱠᱚ
ᱦᱳᱭ, ᱟᱫᱚ ᱮᱢᱱᱤ ᱛᱮᱫᱚ ᱫᱚᱢᱮ ᱜᱮ ᱪᱤᱵᱤᱞ ᱜᱮᱭᱟ ᱟᱫᱚ ᱚᱱᱮ ᱵᱚᱛᱚᱨᱚᱜ-ᱟ ᱠᱚ ᱡᱩᱫᱤ ᱚᱱᱟ ᱨᱳᱜᱽ ᱠᱚ ᱨᱩᱣᱟᱹᱲ ᱛᱟᱠᱚᱣᱟ ᱛᱟᱦᱞᱮ ᱚᱱᱟ ᱠᱷᱟᱹᱛᱤᱨ ᱛᱮ ᱟᱫᱚ ᱡᱷᱚᱛ ᱛᱚ ᱦᱚᱲ ᱫᱚ ᱵᱟᱝ ᱠᱚ ᱡᱚᱢ ᱜᱮᱭᱟ ᱡᱟᱦᱟᱸᱭᱟᱜ ᱵᱟᱹᱱᱩᱜ ᱛᱟᱠᱚᱣᱟ, ᱩᱱᱠᱩ ᱫᱚ ᱫᱤᱱᱟᱹᱢ ᱜᱮ ᱥᱤᱫ ᱟᱹᱜᱩ ᱠᱟᱛᱮᱫ ᱠᱚ ᱩᱛᱩᱭ ᱜᱮᱭᱟ ᱠᱚ ᱡᱚᱢ ᱜᱮᱭᱟ ᱠᱚ ᱢᱚᱸᱡᱽ ᱜᱮ ᱵᱩᱡᱷᱟᱹᱜ ᱜᱮᱭᱟ
ᱟᱫᱚ ᱚᱱᱠᱟ ᱱᱤᱡᱮ ᱦᱚᱸ ᱢᱤᱫ ᱵᱟᱨᱫᱷᱟᱣ ᱜᱮ ᱡᱚᱢ ᱵᱟᱲᱟ ᱦᱩᱭ ᱠᱟᱱᱟ ᱩᱱᱟᱹᱜ ᱵᱟᱲᱟᱭ ᱫᱚ ᱫᱟᱹᱭ ᱵᱟᱹᱱᱩᱜ-ᱟ ᱟᱨᱠᱤ ᱡᱮ ᱦᱚᱲ ᱠᱚ ᱡᱚᱢ ᱵᱟᱠᱚ ᱡᱚᱢᱟ ᱚᱱᱟ ᱫᱚ ᱵᱟᱲᱟᱭ ᱵᱟᱝ ᱛᱟᱦᱮᱸ ᱠᱟᱱᱟ ᱟᱨᱠᱤ
ᱦᱩᱸ ᱦᱩᱸ ᱦᱩᱸ, ᱦᱳᱭ ᱟᱫᱚ ᱟᱞᱮ ᱥᱮᱫ ᱫᱚ ᱢᱮᱱᱟᱜ ᱜᱮᱭᱟ ᱛᱚ
ᱟᱨ ᱮᱢᱱᱤ ᱠᱚᱫᱚ ᱫᱟᱹᱭ ᱛᱟᱦᱞᱮ ᱟᱯᱮ ᱚᱱᱛᱮ ᱫᱚ ᱥᱚᱵᱡᱤ ᱠᱚᱫᱚ ᱪᱮᱜ ᱠᱚᱯᱮ ᱪᱟᱥ ᱜᱤᱭᱟ?
ᱟᱸ ᱥᱚᱵᱽᱡᱤ ᱠᱚᱫᱚ ᱟᱞᱮ ᱥᱮᱱ ᱫᱚ ᱡᱚᱛᱚ ᱜᱮᱞᱮ, ᱡᱚᱛᱚ ᱵᱚᱞᱛᱮ ᱜᱮᱞᱮ ᱢᱤᱫ ᱵᱟᱨ ᱫᱚ ᱚᱲᱟᱜ ᱡᱚᱢ ᱞᱟᱹᱜᱤᱫ ᱫᱚ ᱚᱲᱟᱜ ᱢᱟᱱᱮ ᱫᱩᱞ ᱛᱮᱜᱮ ᱞᱮ ᱦᱟᱨᱟᱭ ᱜᱮᱭᱟ ᱟᱞᱮ ᱫᱚ ᱡᱚᱢ ᱞᱟᱹᱜᱤᱜ ᱡᱟᱦᱟᱸᱱᱟᱜ ᱜᱮ ᱵᱷᱮᱱᱰᱤ ᱠᱚ ᱠᱤᱢᱵᱟ ᱚ ᱚᱱᱮ ᱠᱚᱨᱚᱞᱟ ᱠᱚ ᱢᱟᱱᱮ ᱚᱱᱟ ᱫᱚ ᱚᱲᱟᱜ ᱨᱮᱜᱮᱞᱮ ᱨᱚᱦᱚᱭ ᱜᱮᱭᱟᱞᱮ ᱟᱨ ᱮᱢᱱᱤ ᱟᱲᱟᱜ ᱠᱚ ᱥᱚᱵᱽᱡᱤ ᱠᱚᱫᱚ ᱦᱩᱭᱩᱜ ᱜᱮᱭᱟ ᱠᱚᱢ ᱠᱚᱢ ᱢᱮᱱᱠᱷᱟᱱ ᱟᱠᱷᱨᱤᱧ ᱞᱟᱹᱜᱤᱫ ᱫᱚ ᱵᱟᱝ ᱜᱮ ᱟᱫᱚ ᱡᱚᱢ ᱞᱟᱹᱜᱤᱜ ᱫᱚᱞᱮ ᱨᱚᱦᱚᱭ ᱜᱮᱭᱟ ᱞᱮ ᱟᱨ ᱮᱢᱱᱤ ᱮᱸ ᱮᱴᱟᱜ ᱠᱤᱪᱷᱩ ᱢᱟ ᱵᱟᱝ ᱦᱩᱭᱩᱜ ᱜᱮᱭᱟ ᱟᱫᱚ ᱚᱱᱮ ᱡᱚᱱᱰᱨᱟ ᱠᱚ, ᱛᱟᱯᱚᱨᱮ ᱵᱤᱞᱦᱤ ᱠᱚ ᱟᱨ ᱪᱷᱚᱞᱟ ᱛᱟᱯᱚᱨᱮᱜ ᱢᱟᱥᱨᱤ ᱫᱟᱹᱞ ᱟᱨ ᱵᱤᱨᱦᱤ ᱫᱟᱹᱞ ᱟᱨ ᱚᱱᱠᱟ ᱜᱮ ᱜᱩᱦᱩᱢ ᱢᱮᱱᱟᱜᱼᱟ, ᱛᱟᱯᱚᱨᱮ ᱛᱩᱲᱤ ᱠᱷᱚᱥᱞᱟ
ᱚ ᱟᱫᱚ ᱚᱱᱟ ᱠᱚᱫᱚ ᱫᱟᱹᱭ ᱪᱮᱫ ᱤᱭᱟᱹ ᱪᱮᱫ ᱫᱟᱜ ᱛᱮᱯᱮ ᱪᱟᱥ ᱜᱮ ᱛᱟᱦᱮᱱᱟ ᱚᱱᱟ ᱠᱚᱫᱚ?
ᱚᱱᱟ ᱠᱚᱫᱚ ᱡᱟᱦᱟᱸ ᱮ ᱯᱩᱠᱷᱨᱤ ᱫᱟᱜ ᱢᱮᱱᱟᱜᱼᱟ ᱟᱛᱚ ᱚᱱᱟ ᱫᱚ ᱠᱚᱢ ᱛᱮᱜᱮ ᱦᱩᱭᱩᱜᱼᱟ ᱫᱚᱢᱮ ᱫᱟᱜ ᱫᱚ ᱵᱟᱝ ᱞᱟᱜᱟᱜᱼᱟ ᱟᱫᱚ ᱚᱱᱟ ᱫᱚ ᱥᱮᱨᱢᱟ ᱫᱟᱜ ᱵᱟᱝ ᱨᱮᱦᱚᱸ ᱜᱟᱱᱚᱜ ᱜᱮᱭᱟ ᱢᱮᱱᱠᱷᱟᱱ ᱦᱩᱲᱩ ᱫᱚ ᱥᱮᱨᱢᱟ ᱫᱟᱜ ᱵᱟᱝᱠᱷᱟᱱ ᱫᱚ ᱵᱟᱝ ᱜᱟᱱᱚᱜ ᱜᱮᱭᱟ ᱥᱮ
ᱦᱮᱸ ᱚᱱᱟ ᱨᱮᱢᱟ ᱦᱟᱱᱮ ᱡᱟᱹᱥᱛᱤ ᱫᱟᱜ ᱞᱟᱜᱟᱜᱼᱟ ᱛᱟᱨᱯᱚᱨᱮ ᱠᱷᱮᱛ ᱠᱚ ᱫᱟᱜ ᱫᱟᱜ ᱡᱟᱲᱤ ᱚᱵᱷᱟᱵᱽ ᱛᱮ ᱠᱮᱪᱟᱜ ᱠᱚᱜᱼᱟ ᱥᱮ ᱟᱫᱚ ᱫᱚᱢᱮ ᱡᱟᱹᱥ
ᱦᱮᱸ ᱦᱮᱸ, ᱦᱳᱭ ᱟᱨ ᱟᱹᱞᱩ ᱠᱚᱫᱚ ᱵᱟᱝᱞᱮ ᱨᱚᱦᱚᱭ ᱜᱮᱭᱟ ᱩᱱᱟᱹᱜ ᱜᱟᱱ ᱫᱚ, ᱟᱹᱞᱩ ᱨᱮᱦᱚᱸ ᱰᱷᱮᱨ ᱜᱮ ᱫᱟᱜ ᱞᱟᱜᱟᱜᱼᱟ ᱟᱹᱞᱩ ᱫᱚ ᱵᱟᱝᱞᱮ ᱨᱚᱦᱚᱭᱟ᱾ ᱟᱫᱚ ᱮᱢᱱᱤ ᱡᱟᱦᱟᱸ ᱚᱱᱮ ᱛᱩᱲᱤ ᱠᱚ, ᱛᱟᱯᱚᱨᱮ ᱤᱭᱟᱹ ᱠᱚ, ᱜᱩᱦᱩᱢ ᱠᱚ ᱚᱱᱟ ᱠᱚᱫᱚ ᱩᱱᱟᱹᱜ ᱫᱟᱜ ᱫᱚ ᱵᱟᱝ ᱞᱟᱜᱟᱜᱼᱟ ᱥᱮ ᱠᱷᱚᱥᱞᱟ ᱠᱚ ᱚᱱᱟ ᱠᱚᱫᱚ ᱠᱚᱢ ᱛᱮᱜᱮ ᱦᱩᱭᱩᱜ ᱜᱮᱭᱟ᱾
ᱦᱮᱸ ᱟᱨ ᱛᱩᱲᱤ ᱠᱚᱦᱚᱸ ᱫᱚᱢᱮ ᱞᱚᱜᱚᱱ ᱞᱚᱜᱚᱱ ᱫᱟᱜ ᱢᱟ ᱵᱟᱝ ᱞᱟᱜᱟᱜ ᱜᱮᱥᱮ ᱚᱱᱟᱢᱟ ᱢᱤᱫ ᱫᱤᱱ, ᱢᱤᱫ ᱫᱤᱱ ᱫᱟᱜ ᱮᱢᱟᱜ ᱠᱷᱟᱱ ᱢᱟ ᱟᱹᱰᱤ ᱫᱤᱱ ᱛᱟᱦᱮᱸᱱ ᱜᱮᱭᱟ ᱟᱨ ᱟᱞᱩ ᱠᱚᱫᱚ ᱡᱮᱢᱚᱱ ᱟᱞᱮ ᱱᱚᱛᱮ ᱞᱮ ᱪᱟᱥ ᱜᱮᱭᱟ ᱥᱮ ᱵᱟᱨ ᱯᱮ ᱫᱤᱱ ᱪᱷᱟᱲᱟ ᱪᱷᱟᱲᱟ ᱢᱟᱱᱮ ᱨᱚᱦᱚᱲ ᱦᱚᱪᱚ ᱵᱟᱝ ᱜᱟᱱᱚᱜᱼᱟ ᱥᱮ ᱩᱱᱟᱹᱜᱴᱟᱜ ᱢᱟᱱᱮ ᱫᱟᱜ ᱮᱢ ᱤᱫᱤᱭᱟᱜ ᱦᱩᱭᱩᱜᱼᱟ᱾
ᱦᱩᱸ ᱦᱩᱸ ᱴᱷᱤᱠ ᱴᱷᱤᱠ᱾
ᱟᱨ ᱢᱤᱫ ᱫᱤᱱ ᱵᱟᱨᱥᱤᱧ ᱨᱚᱦᱚᱲ ᱞᱮᱱᱠᱷᱟᱱ ᱜᱮ ᱯᱩᱨᱟᱹ ᱫᱟᱨᱮ ᱠᱚ ᱜᱚᱥᱚ ᱜᱚᱫᱚᱜᱼᱟ᱾
ᱦᱩᱸ ᱦᱩᱸ ᱦᱩᱸ᱾
ᱫᱟᱜ ᱡᱟᱹᱥᱛᱤ ᱞᱟᱜᱟᱜᱼᱟ᱾
ᱦᱳᱭ ᱟᱫᱚ ᱚᱱᱟ ᱠᱷᱟᱹᱛᱤᱨ ᱟᱞᱩ ᱠᱚᱫᱚ ᱵᱟᱝᱞᱮ ᱨᱚᱦᱚᱭ ᱜᱮᱭᱟ ᱮᱢᱱᱤ ᱡᱟᱦᱟᱸ ᱫᱟᱜ ᱠᱚᱢ ᱞᱟᱜᱟᱜᱼᱟ ᱚᱱᱟ ᱠᱚ ᱥᱚᱵᱽᱡᱤ ᱫᱚ ᱡᱷᱚᱛᱚᱱᱟᱜ ᱜᱮᱞᱮ ᱨᱚᱦᱚᱭ ᱜᱮᱭᱟᱞᱮ᱾ ᱟᱫᱚ ᱚᱲᱟᱜ ᱨᱮ ᱡᱚᱢ ᱞᱟᱹᱜᱤᱫ ᱫᱚ ᱢᱟᱱᱮ ᱚᱲᱟᱜ ᱨᱮ ᱡᱚᱢ ᱞᱟᱹᱜᱤᱫ ᱫᱚ ᱟᱲᱟᱜ ᱠᱚ ᱥᱮ ᱟᱨᱚ ᱮᱢᱟᱱᱟᱜ ᱤᱭᱟᱹ ᱠᱚᱫᱚ ᱚᱱᱟ ᱠᱚᱫᱚ ᱨᱚᱦᱚᱭ ᱜᱮᱭᱟ ᱢᱮᱱᱠᱷᱟᱱ ᱡᱟᱥ ᱛᱤ ᱫᱚ ᱵᱟᱝ ᱡᱮ, ᱜᱚᱴᱟ ᱠᱷᱮᱛ ᱞᱮ ᱨᱚᱦᱚᱭ ᱠᱮᱜ-ᱟ ᱚᱱᱠᱟ ᱟᱨ ᱦᱚᱲ ᱦᱟᱸᱸᱵᱟᱠᱚ ᱨᱚᱦᱚᱭ ᱜᱮᱭᱟ ᱱᱟᱠᱷᱟᱱ᱾
ᱟᱫᱚ ᱟᱯᱮ ᱚᱱᱛᱮ ᱫᱚ ᱚᱠᱚᱭ ᱜᱮ ᱫᱟᱹᱭ ᱵᱟᱝ ᱠᱚ ᱨᱚᱦᱚᱭ ᱜᱮᱭᱟ ᱚᱱᱠᱟ ᱥᱚᱵᱽᱡᱤ ᱠᱚ ᱟᱠᱷᱨᱤᱧ ᱞᱮᱠᱟ?
ᱩᱸᱦᱩᱜ ᱩᱸᱦᱩᱜ ᱟᱞᱮ, ᱟᱞᱮ ᱯᱟᱥ ᱟᱛᱩ ᱠᱚᱨᱮ ᱫᱚ ᱦᱮᱸ ᱚᱱᱛᱮ ᱫᱚ, ᱚᱱᱛᱮ ᱫᱚ ᱢᱟᱱᱮ ᱢᱮᱱᱟᱜᱼᱟ ᱚᱝᱠᱟᱱ ᱤᱭᱟᱹ, ᱠᱮᱱᱮᱞ ᱫᱟᱜ ᱠᱚᱠᱚ ᱧᱟᱢ ᱜᱮᱭᱟ ᱚᱱᱟ ᱫᱚ ᱦᱤᱡᱩᱜᱼᱟ ᱟᱨ ᱟ ᱠᱚᱣᱟᱜ ᱦᱚᱸ ᱵᱟᱸᱫ ᱠᱚ ᱢᱮᱱᱟᱜᱼᱟ ᱢᱮᱱᱠᱷᱟᱱ ᱟᱞᱮ ᱫᱚ ᱱᱤᱡᱮᱥᱥᱚ ᱵᱟᱸᱫ ᱵᱟᱹᱱᱩᱜ-ᱟ ᱥᱮ, ᱛᱟᱦᱚᱞᱮ ᱫᱟᱜ ᱫᱚ ᱡᱩᱫᱤ ᱡᱷᱚᱛᱚ ᱦᱚᱲ ᱜᱮᱠᱚ ᱨᱚᱦᱚᱭᱟ ᱛᱟᱦᱚᱞᱮ ᱫᱚ ᱟᱸ ᱵᱟᱱ ᱨᱮᱱᱟᱜ ᱫᱟᱜ ᱢᱟ ᱟᱸᱡᱮᱫᱚᱜᱼᱟ ᱟᱫᱚ ᱚᱠᱟ ᱨᱮᱢ ᱛᱩᱯᱩ ᱵᱟᱲᱟᱜᱼᱟ ᱚᱱᱟ ᱠᱷᱟᱹᱛᱤᱨ-
ᱦᱮᱸ ᱦᱳᱭ ᱦᱳᱭ ᱦᱳᱭ, ᱦᱮᱸ ᱚᱝᱠᱟ ᱠᱟᱛᱮᱜ ᱵᱟᱸᱫ ᱨᱮᱱᱟᱜ ᱫᱟᱜ ᱦᱚᱸ ᱵᱟᱝ ᱠᱚ ᱮᱢ ᱞᱟᱹᱜᱤᱼᱼ ᱛᱚᱜᱼᱟ ᱢᱮᱱᱟᱠᱚ ᱡᱮ ᱦᱮᱸ ᱥᱟᱱᱟᱢ ᱦᱚᱲ ᱠᱚ ᱛᱩᱯᱩᱱᱟ ᱟᱨᱦᱚᱸ ᱱᱚᱣᱟ ᱛᱮᱜᱮ ᱤᱭᱟᱹ ᱪᱟᱥ ᱞᱟᱹᱜᱤᱫ ᱫᱟᱜ ᱯᱮ ᱨᱟᱠᱟᱵᱟ ᱥᱮ ᱵᱟᱝ ᱠᱚ ᱮᱢ ᱞᱟᱹᱜᱤᱫᱚᱜᱼᱟ᱾
ᱵᱟᱝ ᱵᱟᱝ ᱵᱟᱝ᱾ ᱚᱱᱟ ᱠᱷᱟᱹᱛᱤᱨ ᱜᱮ ᱵᱟᱞᱮ ᱨᱚᱦᱚᱭ ᱜᱮᱭᱟ ᱵᱟᱠᱷᱟᱡ ᱯᱩᱠᱷᱨᱤ ᱠᱚᱢᱟ ᱟᱞᱮ ᱫᱚ ᱟᱭᱢᱟ ᱢᱮᱱᱟᱜ ᱛᱟᱞᱮ, ᱟᱫᱚ ᱱᱤᱡᱮᱨᱟᱜ ᱵᱟᱝ ᱠᱟᱱᱟ ᱥᱮ ᱚᱱᱟ ᱠᱷᱟᱹᱛᱤᱨ ᱛᱮ ᱟᱞᱮ ᱫᱚ ᱵᱟᱝᱞᱮ ᱨᱚᱦᱚᱭ ᱜᱮᱭᱟ ᱮᱴᱟᱜ ᱥᱚᱵᱽᱡᱤ ᱠᱚᱫᱚ᱾
ᱦᱮᱸ ᱟᱨ ᱵᱟᱝᱠᱚ ᱮᱢ ᱞᱟᱹᱜᱤᱫᱚᱜ ᱚᱝᱠᱟ ᱚᱠᱚᱭ ᱫᱚᱭ ᱢᱮᱱᱟ ᱦᱟᱠᱩ ᱢᱮᱱᱟᱜ ᱠᱚᱣᱟ ᱫᱟᱜ ᱟᱸᱡᱮ ᱛᱚᱜᱼᱟ ᱦᱟᱠᱩ ᱠᱚᱠᱚ ᱜᱩᱡᱩᱜᱼᱟ, ᱢᱟᱱᱮ ᱟᱰᱤ ᱦᱚᱲ ᱱᱟᱱᱟ ᱱᱟᱱᱟ ᱨᱚᱠᱚᱢ ᱠᱚ ᱢᱮᱱ ᱜᱮᱭᱟ ᱥᱮ,
ᱦᱩᱸ ᱦᱩᱸ᱾
ᱟᱨ ᱱᱤᱡᱮᱨᱟᱜ ᱛᱟᱦᱮᱸᱱ ᱠᱷᱟᱱ ᱢᱟ ᱚᱱᱟᱫᱚ ᱱᱤᱡᱮᱨᱟᱜ ᱟᱞᱟᱫᱟ ᱢᱤᱫᱴᱟᱝ ᱥᱟᱫᱷᱤᱱ ᱛᱟᱦᱮᱸᱱᱟ ᱡᱚᱠᱷᱚᱱ ᱠᱩᱥᱤ ᱫᱟᱜ ᱞᱟᱜᱟᱜᱼᱟ ᱛᱚᱠᱷᱚᱱ ᱜᱮ ᱫᱟᱜ ᱟᱨᱮᱡ ᱜᱟᱱᱚᱜᱼᱟ ᱤᱭᱟᱹ ᱵᱟᱲᱜᱮ ᱠᱚᱨᱮ᱾
ᱦᱳᱭ᱾
ᱦᱩᱸᱜ-ᱩᱸ᱾
ᱟᱨ ᱱᱟᱹᱭ ᱫᱚ ᱦᱟᱱᱮ ᱟᱹᱰᱤ ᱥᱟᱺᱜᱤᱧ ᱧᱚᱜ ᱜᱮ ᱛᱟᱞᱮᱭᱟ ᱱᱟᱹᱭ ᱫᱚ, ᱟᱫᱚ ᱱᱟᱹᱭ ᱠᱷᱚᱱᱟᱜ ᱫᱟᱜ ᱨᱟᱠᱟᱵ ᱢᱟ ᱜᱟᱱᱚᱜ ᱜᱮᱭᱟ ᱟᱫᱚ ᱟᱹᱰᱤ ᱥᱟᱺᱜᱤᱧ ᱜᱮᱭᱟ ᱟᱞᱮ ᱫᱚ ᱥᱟᱢᱢᱟᱨᱥᱟᱞ ᱠᱚ ᱥᱮ ᱢᱤᱱᱤ ᱠᱚᱫᱚ ᱪᱮᱫ ᱦᱚᱸ ᱵᱟᱝ ᱠᱚ ᱮᱢ ᱠᱟᱜ ᱞᱮᱭᱟ᱾ ᱵᱟᱹᱱᱩᱜ ᱛᱟᱞᱮ ᱤᱱᱟᱹ ᱠᱷᱟᱹᱛᱤᱨ ᱛᱮᱜᱮ ᱼᱼᱴᱤᱡ ᱤᱭᱟᱹ ᱢᱟᱱᱮ ᱥᱚᱵᱽᱡᱤ ᱪᱟᱥ ᱠᱚᱫᱚ ᱚᱥᱩᱵᱤᱫᱟ ᱧᱚᱜ ᱜᱮ ᱛᱟᱞᱮᱭᱟ ᱵᱟᱠᱷᱟᱡ ᱢᱟ ᱱᱟᱹᱭ ᱛᱟᱦᱮᱸᱜ ᱠᱟᱱ ᱛᱟᱞᱮᱭᱟ᱾ ᱟᱸ ᱦᱳᱭ ᱠᱚᱜᱼᱟ, ᱵᱟᱝ ᱵᱟᱝᱠᱚ ᱮᱢ ᱠᱟᱜ ᱞᱮᱭᱟ᱾
ᱦᱮᱸ ᱟᱨ ᱱᱟᱹᱭ ᱦᱚᱸ ᱡᱩᱫᱤ ᱫᱚᱢᱮ ᱥᱟᱺᱜᱤᱧ ᱠᱚᱨᱮᱫ ᱛᱟᱦᱮᱸᱱᱟ ᱥᱮ ᱫᱟᱹᱭ ᱥᱩᱱᱩᱢ ᱠᱚ ᱨᱮᱱᱟᱜ ᱡᱮ ᱢᱟᱱᱮ ᱫᱟᱢ ᱠᱚ, ᱵᱮᱥᱤᱭ ᱠᱟᱱᱟ ᱥᱮ ᱚᱱᱟ ᱥᱩᱱᱩᱢ ᱠᱤᱨᱤᱧ ᱛᱮᱜᱮ ᱯᱚᱭᱥᱟ ᱢᱟ ᱠᱟᱹᱣᱰᱤ ᱠᱚ ᱥᱚᱵ ᱪᱟᱵᱟᱜ ᱜᱮᱭᱟ ᱟᱨ ᱥᱚᱵᱽᱡᱤ ᱨᱮᱱᱟᱜ ᱫᱟᱢ ᱢᱟ ᱩᱱᱟᱹᱜ ᱵᱟᱹᱱᱩ ᱵᱟᱝ ᱧᱟᱢᱚᱜᱼᱟ ᱥᱮ ᱡᱟᱦᱟᱸ ᱚᱱᱩᱯᱟᱛ ᱥᱩᱱᱩᱢ ᱠᱚ ᱨᱮᱱᱟᱜ ᱫᱟᱢ ᱚᱱᱟ ᱚᱱᱩᱯᱟᱛ ᱫᱚ ᱵᱟᱝ ᱧᱟᱢᱚᱜ ᱜᱮᱭᱟ ᱥᱮ, ᱥᱚᱵᱽᱡᱤ ᱠᱚ ᱨᱮᱱᱟᱜ ᱫᱚ ᱩᱱᱟᱹᱜ ᱢᱟᱱᱮ ᱠᱚᱢ ᱤᱭᱟᱹ ᱫᱟᱢ ᱚᱝᱠᱟ ᱞᱮᱠᱟ ᱫᱟᱢ ᱵᱟᱹᱱᱩᱜ ᱜᱮ ᱛᱟᱦᱚᱞᱮ ᱞᱚᱥ ᱜᱮ ᱪᱟᱞᱟᱜ ᱟ ᱥᱮᱮ ᱡᱟᱦᱟᱸᱭ ᱪᱟᱥᱟᱭ ᱩᱱᱤᱦᱚᱸ ᱢᱟᱱᱮ ᱨᱟᱹᱯᱩᱫᱚᱜ ᱛᱟᱭᱟ ᱡᱮ ᱩᱱᱟᱹᱜ ᱠᱚᱥᱴᱚ ᱠᱟᱛᱮᱧ ᱪᱟᱥ ᱮᱟ ᱟᱨ ᱚᱝᱠᱟ ᱯᱚᱭᱥᱟ ᱠᱚᱢᱟ ᱵᱟᱝ ᱦᱩᱭᱩᱜ ᱠᱟᱱᱟ ᱥᱮ
ᱦᱳᱭ ᱦᱳᱭᱭ ᱴᱷᱤ ᱟᱫᱚ ᱫᱚᱢᱮ ᱟᱫᱚ ᱫᱚᱢᱮ ᱜᱟᱱ ᱨᱚᱦᱚᱭ ᱦᱚᱸ ᱵᱟᱝ ᱵᱷᱟᱜᱮᱭᱟ ᱟᱫᱚ ᱡᱩᱫᱤ ᱞᱚᱥᱚᱜᱼᱟ ᱫᱟᱢ ᱵᱟᱝ ᱛᱟᱦᱮᱱᱟ ᱚᱱᱟ ᱦᱚᱸᱚᱸ ᱯᱩᱨᱟᱹ ᱞᱚᱥ ᱪᱟᱵᱟᱜᱼᱟ ᱡᱟᱦᱟᱸ ᱡᱟᱦᱟᱸ ᱥᱚᱭ ᱮᱴᱟᱜ ᱮᱴᱟᱜ ᱞᱮᱠᱟ ᱟᱨᱚ ᱡᱩᱫᱤ ᱡᱟᱦᱟᱱ ᱥᱟᱨᱠᱢ ᱠᱤᱨᱤᱧᱟ ᱮᱢᱟᱜ ᱟᱢ ᱚᱱᱟ ᱠᱚ ᱯᱩᱭᱥᱟᱹ ᱫᱚ ᱡᱮᱞ ᱞᱟᱜᱟᱜᱼᱟ ᱢᱮᱱᱠᱷᱟᱱ ᱟᱹᱠᱷᱨᱤᱧᱟᱢ ᱡᱟᱦᱟᱸ ᱚᱱᱟ ᱫᱚ ᱟᱫᱚ ᱩᱱᱫᱚ ᱠᱚᱢ ᱩᱱᱫᱚ ᱚᱱᱟ ᱯᱩᱭᱥᱟᱹ ᱦᱚᱸ ᱵᱟᱝ ᱨᱟᱠᱟᱵᱼᱟ ᱟᱨ ᱟᱢ ᱢᱟᱢ ᱠᱷᱟᱴᱟᱜ ᱠᱟᱱ ᱜᱮᱭᱟ ᱛᱤᱱᱟᱹᱜ ᱫᱤᱱ ᱥᱚᱵᱡᱤ ᱛᱟᱦᱮᱱᱟ ᱩᱱᱟᱹᱜ ᱫᱤᱱ ᱢᱟᱢ ᱠᱷᱴᱟᱜ ᱠᱟᱱ ᱜᱮᱭᱟ ᱥᱮ
ᱟᱨ ᱧᱮᱞ ᱵᱟᱲᱟᱭ ᱦᱩᱭᱩᱜ ᱠᱟᱱᱟ ᱥᱟᱭ ᱟᱞᱮ ᱡᱮᱢᱚᱱ ᱪᱟᱥ ᱜᱮᱭᱟᱞᱮ ᱟᱞᱮ ᱱᱚᱛᱮ ᱫᱚ ᱥᱚᱵᱡᱤ ᱠᱚ ᱥᱟᱱᱟᱢᱟᱜ ᱜᱮᱠᱚ ᱪᱟᱥ ᱜᱮᱭᱟ ᱢᱟᱱᱮ ᱡᱚᱠᱷᱚᱱ ᱥᱚᱵᱽᱡᱤ ᱱᱟᱥᱮᱱᱟᱜ ᱱᱤᱡᱮᱨᱟᱜ ᱚᱲᱟᱜ ᱨᱮᱱᱟᱜ ᱥᱚᱵᱽᱡᱤ ᱠᱚᱫᱚ ᱡᱚᱢ ᱡᱚᱢ ᱛᱮ ᱞᱟᱸᱜᱟ ᱡᱟᱞᱟᱟᱜ ᱡᱫᱤ ᱢᱚᱱᱮᱭᱟᱭ ᱵᱟᱡᱟᱨ ᱠᱷᱚᱱ ᱮᱴᱟᱜ ᱥᱚᱵᱽᱡᱤᱧ ᱠᱤᱨᱤᱧ ᱟᱹᱜᱩᱭᱟ ᱛᱚᱠᱷᱚᱱ ᱫᱚ ᱧᱮᱞ ᱡᱟᱹᱥᱛᱤ ᱫᱟᱢ ᱠᱚ ᱞᱟᱹᱭᱟ ᱟᱨ ᱚᱱᱟ ᱥᱚᱵᱽᱡᱤ ᱡᱩᱫᱤ ᱱᱤᱡᱮᱨᱟᱜ ᱵᱟᱲᱜᱮ ᱨᱮ ᱛᱟᱦᱮᱱᱟ ᱵᱟᱡᱟᱨ ᱤᱫᱤ ᱦᱩᱭᱩᱜᱼᱟ ᱟᱹᱷᱨᱤᱤᱧ ᱚᱱᱟ ᱢᱟ ᱠᱚ ᱢᱮᱱᱟ ᱚᱱᱠᱟ ᱧᱮᱞ ᱦᱩᱭᱩᱜ ᱜᱮᱭᱟ ᱱᱚᱣᱟ ᱫᱚ ᱟᱹᱰᱤ ᱟᱸᱡᱚᱢ ᱜᱮᱛᱚ ᱢᱟᱱᱮ ᱱᱤᱡᱮ ᱡᱚᱠᱷᱚᱱ ᱟᱠᱷᱨᱤᱧ ᱦᱩᱭᱩᱜ ᱢᱮᱱ ᱦᱳᱭᱳᱜᱼᱟ ᱛᱚᱠᱷᱚᱱ ᱢᱟ ᱱᱟᱥᱮ ᱫᱟᱢ ᱛᱟᱦᱮᱱᱟ ᱟᱨ ᱚᱱᱟ ᱡᱤᱱᱤᱥ ᱜᱮ ᱡᱩᱫᱤ ᱠᱤᱨᱤᱧ ᱪᱟᱞᱟᱜ ᱦᱳᱭᱜ ᱡᱟᱹᱥᱛᱤ ᱫᱟᱢ
ᱦᱳᱭ ᱦᱳᱭ ᱴᱷᱤᱠ ᱠᱟᱛᱷᱟ ᱟᱫᱚ ᱱᱤᱡᱮ ᱡᱚᱚᱠᱚᱢ ᱨᱚᱦᱚᱭ ᱚᱱᱟ ᱥᱚᱵᱽᱡᱤ ᱫᱚ ᱵᱟᱝ ᱡᱚᱢ ᱥᱟᱱᱟᱭ ᱢᱮᱭᱟ ᱢᱮᱱᱠᱷᱟᱱ ᱟᱢ ᱡᱩᱫᱤ ᱵᱟᱢ ᱨᱚᱦᱚᱭᱟ ᱚᱱᱟ ᱫᱚ ᱠᱤᱨᱤᱧᱮ ᱮᱢ ᱪᱟᱞᱟᱣ ᱞᱮᱱᱠᱷᱟᱱ ᱡᱟᱹᱥᱛᱤ ᱫᱟᱢ ᱚᱱᱟ ᱠᱷᱟᱹᱛᱤᱨ ᱜᱮᱛᱚ ᱟᱹᱰᱤ ᱦᱚᱲ ᱞᱟᱹᱭᱟᱠᱚ ᱡᱮ ᱠᱤᱨᱤᱧ ᱠᱟᱛᱮᱜ ᱜᱮ ᱡᱚᱢ ᱦᱩᱭᱩᱜᱼᱟ ᱚᱱᱠᱟ ᱫᱟᱢ ᱵᱟᱝ ᱧᱟᱢᱚᱜᱼᱟ ᱥᱚᱵᱽᱡᱤ ᱠᱚᱨᱮᱱᱟᱜ ᱦᱚᱸ ᱥᱟᱨᱟ ᱛᱤᱱᱟᱹᱜ ᱫᱤᱱ ᱥᱚᱵᱡᱤ ᱛᱟᱦᱮᱱᱟ ᱩᱱᱟᱹᱜ ᱫᱤᱱ ᱠᱷᱟᱴᱟᱜ ᱦᱩᱭᱩᱜᱼᱟ
ᱦᱩᱸ ᱟᱨ ᱚᱱᱠᱟ ᱜᱮᱥᱮ ᱥᱚᱵᱽᱡᱤ ᱪᱟᱥ ᱢᱟᱱᱮ ᱫᱟᱹᱭ ᱢᱟᱱᱮ ᱥᱮᱛᱟᱜ ᱠᱷᱚᱱ ᱪᱟᱞᱟᱜ ᱦᱩᱭᱩᱜᱼᱟ ᱢᱟᱟᱸᱪᱟᱱ ᱵᱮᱨ ᱫᱷᱟᱹᱵᱤᱡ ᱛᱟᱦᱮᱸ ᱜᱮ ᱞᱟᱜᱟᱜᱼᱟ ᱢᱟᱱᱮ ᱱᱚᱶᱟ ᱦᱟᱱᱟ ᱠᱟᱹᱢᱤ ᱛᱟᱦᱮᱱ ᱜᱮᱭᱟ ᱥᱚᱵᱡᱤ ᱵᱟᱲᱜᱮ ᱨᱮᱫᱚ
ᱦᱳᱭ ᱦᱳᱭ ᱛᱟᱦᱮᱱ ᱜᱮᱭᱟ
ᱦᱩᱸ
ᱡᱟᱦᱟᱱᱟᱜ ᱡᱩᱫᱤᱢ ᱪᱟᱥᱟ ᱥᱮ ᱚᱱᱟ ᱫᱚ ᱟᱵᱚ ᱦᱚᱲ ᱫᱚ ᱱᱤᱡᱮ ᱜᱮᱢ ᱠᱷᱟᱴᱟᱜ ᱜᱮᱭᱟ ᱡᱟᱛᱮ ᱵᱷᱟᱜᱤ ᱦᱳᱭᱜ ᱢᱟ ᱦᱮᱸ ᱥᱮ ᱥᱮ ᱟᱵᱚ ᱦᱚᱲᱟᱜ ᱫᱚ ᱵᱷᱟᱜᱤ ᱜᱮ ᱡᱟᱦᱟᱱᱟᱜ ᱪᱟᱥ ᱜᱮ ᱦᱩᱭᱩᱜ ᱜᱮᱭᱟ ᱟᱵᱚ ᱢᱟ ᱥᱟᱨᱟᱫᱤᱱ ᱚᱱᱟ ᱯᱮᱪᱷᱚᱱ ᱨᱮᱜᱮ ᱵᱚᱱ ᱛᱟᱦᱮᱱᱟ ᱡᱩᱫᱤ ᱥᱚᱵᱡᱤ ᱠᱚ ᱪᱟᱥ ᱦᱩᱭᱩᱜᱼᱟᱫᱚ ᱥᱟᱨᱟᱫᱤᱱ ᱮᱴᱟᱜ ᱠᱟᱹᱢᱤ ᱫᱚ ᱵᱟᱵᱚᱱ ᱧᱮᱞᱟ ᱚᱱᱟᱜᱮ ᱥᱚᱵᱽ ᱥᱩᱚᱢᱚᱭ ᱵᱚᱱ ᱡᱚ
ᱦᱩᱸ ᱟᱨ ᱚᱝᱠᱟ ᱫᱟᱢ ᱠᱚ ᱵᱟᱝ ᱧᱟᱢ ᱞᱮᱱᱠᱷᱟᱱ ᱜᱮᱥᱮ ᱟᱫᱚ ᱡᱟᱦᱟᱸᱭ ᱪᱟᱥᱮ ᱩᱱᱤ ᱦᱚᱸᱚᱸ ᱢᱚᱱᱮ ᱨᱟᱹᱯᱩᱫᱚᱜ ᱛᱮ ᱡᱮ ᱩᱱᱟᱹᱜ ᱤᱧ ᱠᱟᱹᱢᱤᱭᱟ ᱥᱟᱨᱟᱫᱤᱱ ᱥᱤᱛᱩᱝ ᱜᱚᱨᱚᱢ ᱟᱨ ᱚᱱᱠᱟ ᱫᱟᱢ ᱠᱚ ᱵᱟᱹᱱᱩᱜᱼᱟ
ᱦᱳᱭ ᱦᱳᱭ ᱴᱷᱤᱠ ᱠᱟᱛᱷᱟ ᱱᱮᱛᱟᱨ ᱢᱟ ᱟᱹᱞᱩ ᱱᱤᱭᱟᱹ ᱵᱟᱨ ᱢᱟ ᱟᱞᱩ ᱫᱟᱢ ᱜᱮ ᱵᱟᱹᱱᱩᱜᱼᱟ ᱫᱚᱢᱮ ᱯᱮᱲᱟ ᱠᱚ ᱫᱚᱢᱮ ᱠᱚ ᱟᱹᱩᱣᱟ ᱟᱞᱮ ᱢᱟ ᱵᱟᱞᱮ ᱨᱚᱦᱚᱭ ᱜᱮᱭᱟ ᱫᱚᱢᱮ ᱠᱚ ᱟᱹᱜᱩ ᱦᱚᱴᱚᱣᱟᱞ ᱞᱮᱭᱟ ᱵᱚᱥᱛᱟ ᱵᱚᱥᱛᱟ ᱚᱱᱟ ᱟᱞᱩ ᱫᱚᱢᱮ ᱥᱮᱭᱟ ᱜᱤᱲᱤᱜ ᱠᱟᱱ ᱛᱟᱠᱚᱣᱟ ᱡᱟᱦᱟᱸᱭ ᱠᱚᱣᱟᱜ ᱢᱮᱱᱟᱜ ᱛᱟᱠᱚᱣᱟ ᱥᱴᱳᱨ ᱠᱚᱨᱮᱜ ᱦᱚᱸ ᱵᱟᱝᱠᱚ ᱦᱟᱛᱟᱣ ᱞᱮᱫᱟ ᱠᱚ
ᱦᱮᱸᱳ ᱦᱳᱭ ᱚᱱᱠᱟ ᱜᱮ ᱟᱸᱡᱚᱢ ᱵᱟᱲᱟᱭᱮᱱ ᱜᱮ ᱥᱴᱳᱨ ᱠᱚ ᱥᱩᱨ ᱠᱚᱨᱮ ᱢᱟ ᱫᱚᱢᱮ ᱞᱟᱭᱤᱱ ᱠᱟᱛᱮᱜ ᱛᱟᱦᱮᱸᱭᱮᱱᱟ ᱵᱟᱝᱠᱚ ᱧᱟᱢ ᱞᱮᱜ ᱜᱮᱭᱟ ᱢᱟᱱᱮ ᱞᱟᱭᱤᱱ ᱜᱮ ᱵᱟᱠᱚ ᱧᱟᱢ ᱞᱮ ᱢᱮᱱ ᱮᱟᱠᱚ ᱥᱴᱳ ᱠᱚ ᱡᱷᱚᱛᱚ ᱛᱚ ᱯᱮᱨᱮᱡ ᱪᱟᱵᱟ ᱟᱠᱟᱱᱟ ᱚᱠᱟ ᱩᱱᱠᱩ ᱦᱚᱲ ᱜᱮᱠᱚ ᱢᱮᱱᱮᱫ ᱚᱠᱟ ᱨᱮᱞᱮ ᱫᱚᱦᱚᱭᱟ
ᱦᱳᱭ ᱦᱳᱭ ᱦᱳᱭ ᱟᱹᱰᱤ ᱱᱤᱭᱟᱹ ᱵᱟᱨ ᱟᱞᱩ ᱡᱟᱦᱟᱸᱟᱭ ᱠᱚ ᱨᱚᱦᱚᱭ ᱠᱷᱟᱡ ᱟᱹᱰᱤ ᱠᱚᱥᱴᱚ ᱛᱮ ᱫᱟᱢ ᱦᱚᱸ ᱵᱟᱠᱚ ᱧᱟᱢ ᱞᱮᱫᱟ ᱪᱮᱫ ᱦᱚᱸ ᱵᱟᱝ ᱟᱨ ᱩᱱᱟᱹᱜ ᱜᱟᱱ ᱨᱤᱱ ᱫᱷᱟᱨ ᱠᱟᱛᱮᱮᱫ ᱠᱚ ᱨᱚᱦᱚᱭ ᱠᱮᱫᱟ ᱥᱮ ᱟᱫᱚ ᱩᱱᱠᱩ ᱫᱚ ᱞᱚᱥ ᱜᱮ ᱪᱟᱞᱟᱣᱮᱱ ᱛᱟᱠᱚᱣᱟ
ᱵᱚᱲᱚ ᱵᱚᱲᱚ ᱡᱟᱦᱟᱸᱭ ᱪᱟᱥᱤ ᱩᱱᱠᱩ ᱢᱟ ᱨᱤᱱ ᱫᱷᱟᱨ ᱠᱚ ᱠᱟᱛᱮᱜ ᱜᱮᱠᱚ ᱨᱚᱦᱚᱭ ᱜᱮᱭᱟ ᱥᱮ
ᱦᱩᱸ ᱦ ᱡᱷᱚᱛᱚ ᱦᱚᱲᱟᱜ ᱠᱤ ᱩᱱᱟᱹᱜ ᱯᱚᱭᱥᱟ ᱛᱟᱦᱮᱟᱸᱱᱟ ᱫᱮᱱᱟ ᱠᱟᱛᱮᱢ ᱨᱚᱦᱚᱭᱟ ᱛᱚᱵᱮ ᱛᱚ ᱦᱩᱭᱩᱜᱼᱟ ᱛᱟ ᱯᱨᱮ ᱫᱚ ᱚᱱᱟ ᱦᱚᱸ ᱵᱟᱝ ᱦᱩᱭ ᱞᱮᱱ